ᱮᱞᱳ ᱦᱩᱸ ᱡᱚᱦᱟᱨ ᱜᱮ᱾
ᱟᱞᱮ ᱪᱮᱜ ᱠᱚᱵᱤᱱ ᱪᱤᱠᱟᱹᱭ ᱫᱟ?
ᱪᱮᱜ ᱠᱚᱦᱚᱸ ᱵᱟᱝ ᱱᱚᱜ-ᱚᱭ ᱫᱟᱹᱛᱟᱹᱱᱤ ᱯᱮᱴᱮᱡ ᱦᱮᱡ ᱦᱩᱭ ᱟᱠᱟᱱᱟ ᱤᱛᱳ ᱟᱱᱮ ᱵᱮᱨᱤᱜ ᱦᱩᱭᱱᱟ ᱛᱚ ᱱᱚᱛᱮ᱾ ᱦᱮ ᱦᱩᱭᱱᱟ ᱛᱟᱦᱚᱞᱮ ᱟᱵᱤᱱ ᱜᱮ ᱞᱟᱹᱭ ᱵᱤᱱ ᱪᱮᱜ ᱠᱚᱵᱤᱱ ᱪᱤᱠᱟᱹ ᱵᱟᱲᱟᱭ ᱮᱫᱟ?
ᱟᱹᱞᱤᱧ ᱦᱚᱸ ᱦᱚᱜ-ᱚᱭ ᱰᱟᱹᱦᱤ ᱥᱮᱜ ᱞᱤᱧ ᱦᱮᱡ ᱟᱠᱟᱱ᱾
ᱚᱸ
ᱰᱟᱹᱦᱤ ᱥᱮᱫ ᱨᱮ ᱦᱮᱡ ᱠᱟᱛᱮ ᱱᱚᱜ-ᱚᱭ ᱠᱟᱹᱴᱤᱡ ᱟᱰᱰᱟ ᱞᱤᱧ ᱢᱟᱨᱟᱣᱮᱫ ᱛᱟᱦᱮᱸᱫ ᱾
ᱦᱮᱸ ᱛᱟᱦᱚᱞᱮ ᱢᱮᱞᱟ ᱯᱟᱛᱟ ᱪᱟᱞᱟᱜ ᱟᱹᱵᱤᱱ ᱥᱮ ᱪᱟᱠᱚᱞ ᱫᱟᱲᱮ ᱯᱟᱛᱟ ᱥᱩᱨᱩᱭᱤᱱ ᱥᱮᱱ ᱫᱚ ᱾
ᱯᱟᱛᱟ ᱠᱚᱫᱚ ᱱᱟᱜ ᱪᱟ ᱦᱩᱭᱩᱜ ᱜᱮᱭᱟ ᱜᱮᱭᱟ
ᱦᱩᱸ ᱛᱟᱦᱚᱞᱮ ᱦᱩᱲᱩ ᱠᱚᱯᱮ ᱨᱚᱦᱚᱭ ᱪᱟᱵᱟ ᱠᱮᱫᱟ ᱟᱯᱮᱥᱮᱫ ᱫᱚ ᱾
ᱦᱩᱲᱩ ᱠᱚᱫᱚ ᱱᱟᱜ ᱡᱷᱚᱛᱚ ᱫᱚ ᱮᱨᱤ ᱨᱚᱦᱚᱭ ᱪᱟᱵᱟᱜ-ᱟ ᱢᱮᱱᱟᱜ ᱜᱮᱭᱟ ᱠᱤᱪᱷᱩ ᱠᱤᱪᱷᱩ ᱫᱚ ᱾
ᱚ ᱢᱟᱱᱮ ᱠᱤᱪᱷᱩ ᱫᱚᱯᱮ ᱨᱚᱦᱚᱭᱟ ᱟᱠᱟᱫᱟ ᱠᱤᱪᱷᱩ ᱫᱚ ᱟᱣᱨᱤ ᱯᱮ ᱨᱚᱦᱚᱭ ᱵᱟ ᱾
ᱚ ᱡᱟᱦᱟᱸ ᱪᱮᱛᱟᱱ ᱥᱮᱫ ᱵᱟᱹᱫᱽ ᱠᱚ ᱢᱮᱱᱟᱜ-ᱟ ᱚᱱᱟ ᱠᱚᱫᱚ ᱦᱟᱸᱜ ᱟᱹᱰᱤ ᱫᱟᱜᱚᱜ-ᱟ ᱾
ᱚ ᱠᱤᱪᱷᱩ ᱫᱚᱯᱮ ᱨᱚᱦᱚᱭ ᱟᱠᱟᱫᱟ ᱟᱨ ᱠᱤᱪᱷᱩ ᱫᱚ ᱵᱟᱠᱤ ᱢᱮᱱᱟᱜ ᱜᱮᱭᱟ ᱵᱟᱝ ᱠᱤᱪᱷᱩ ᱥᱮᱫ ᱫᱟᱜ ᱞᱟᱜᱟᱣ ᱠᱟᱱᱟ ᱠᱤᱪᱷᱩ ᱥᱮᱫ ᱫᱚ ᱟᱨᱤ ᱞᱟᱜᱟᱜ-ᱟ ᱾
ᱦᱮᱸ
ᱟᱞᱮ ᱥᱮᱫ ᱢᱟ ᱫᱚ ᱫᱟᱜ ᱟᱨᱤ ᱞᱟᱜᱟ-ᱟ ᱟᱯᱮ ᱥᱮᱫ ᱫᱚ ᱛᱩᱵᱷᱩ ᱠᱤᱪᱷᱩ ᱞᱟᱜᱟᱣ ᱮᱱᱟ ᱾
ᱛᱟᱯᱚᱨ ᱰᱟᱝᱨᱤ ᱠᱷᱟᱞ ᱠᱚᱵᱚᱱ ᱪᱟᱜ ᱠᱟᱱᱟ ᱥᱮ ᱵᱟᱝ ᱾
ᱰᱟᱹᱝᱨᱤ ᱠᱷᱟᱞ ᱫᱚ ᱦᱚᱞᱟ ᱢᱤᱫᱴᱮᱱ ᱜᱚᱡ ᱞᱮᱱᱟ ᱛᱚ ᱚᱱᱛᱮ ᱜᱮ ᱪᱟᱞᱟᱣ ᱦᱩᱭ ᱞᱮᱱᱟ ᱾ ᱡᱮᱞ ᱟᱜᱩ ᱦᱩᱭᱱᱟ ᱦᱚᱞᱟᱱᱚᱜ ᱾ ᱟᱫᱚ ᱚᱱᱟᱜᱮ ᱡᱚᱢ ᱠᱟᱛᱮ ᱦᱚᱞᱟ ᱯᱟᱹᱣᱟᱹ ᱴᱟᱹᱣᱨᱟᱹ ᱧᱩ ᱠᱟᱛᱮ ᱜᱤᱛᱤᱡ ᱦᱩᱭ ᱞᱮᱱᱟ ᱦᱚᱞᱟ ᱾ ᱟᱫᱚ ᱛᱮᱦᱮᱧ ᱛᱮᱦᱮᱧ ᱡᱟᱹᱯᱤᱫ ᱵᱮᱨᱮᱫ ᱛᱮᱧ ᱵᱮᱨᱮᱫ ᱢᱟᱱᱮ ᱰᱮᱨᱤ ᱵᱮᱨᱮᱫ ᱟᱠᱟᱱᱟ ᱡᱟ ᱠᱚ ᱮᱜᱮᱨᱤᱧ ᱠᱟᱱᱟ ᱚᱲᱟᱜ ᱨᱮ ᱾ ᱛᱚᱠᱷᱚᱱ ᱦᱮ ᱦᱚᱞᱟ ᱪᱮᱫ ᱯᱮ ᱧᱩ ᱠᱟᱫᱟ ᱤᱧ ᱢᱮᱛᱟᱣ ᱠᱟᱱᱟ ᱦᱚᱞᱟ ᱪᱮᱫ ᱦᱚᱸ ᱵᱟᱞᱮ ᱧᱩ ᱠᱟᱫᱟ ᱥᱩᱫᱷᱩ ᱡᱤᱞᱤᱧ ᱡᱚᱢ ᱠᱟᱫᱟ ᱾ ᱡᱮᱞ ᱡᱚᱢ ᱛᱮ ᱚᱱᱠᱟ ᱢᱮᱫ ᱠᱚ ᱟᱨᱟᱜ ᱪᱟᱵᱟ ᱟᱠᱟᱱ ᱛᱟᱢᱟ ᱾ ᱤᱧᱤᱧ ᱢᱮᱛᱟᱣᱟ ᱠᱟᱱᱟ ᱵᱟᱝ ᱛᱟᱦᱚᱞᱮ ᱟᱛᱳ ᱨᱤᱱᱤᱡ ᱫᱟᱫᱟ ᱠᱩᱞᱤᱭᱮᱯᱮ ᱫᱳ ᱧᱩ ᱠᱟᱜ ᱠᱷᱟᱱ ᱯᱟᱹᱣᱨᱟᱹ ᱡᱩᱫᱤᱧ ᱧᱩ ᱠᱟᱜ ᱠᱷᱟᱱ ᱛᱟᱦᱚᱞᱮ ᱯᱩᱱᱰ ᱥᱤᱢ ᱢᱟᱹᱱᱥᱤᱠ ᱟᱹᱧ ᱚᱱᱠᱟᱧ ᱢᱮᱛᱟᱣ ᱠᱟᱱᱟ ᱾
ᱟᱪᱪᱷᱟ ᱱᱟᱜᱠᱚ ᱧᱮᱞ ᱢᱮ ᱢᱟᱱᱥᱤᱠ ᱮᱢᱟᱱᱟᱢᱟᱠᱚ ᱱᱟᱜ ᱾
ᱤᱧ ᱢᱟᱧ ᱜᱚᱛᱟᱣ ᱞᱮᱱᱟ ᱟᱫᱚ ᱢᱟᱱᱥᱤᱠ ᱦᱚᱪᱚᱣᱟ ᱠᱚ ᱢᱮ ᱥᱮ ᱾
ᱟᱪᱪᱷᱟ
ᱦᱚᱞᱟ ᱛᱟᱦᱚᱞᱮ ᱥᱮᱸᱫᱽᱨᱟ ᱯᱮ ᱪᱟᱞᱟᱣ ᱮᱱ ᱛᱤᱱᱟᱹᱜ ᱯᱮ ᱜᱚᱡ ᱠᱮᱫ ᱠᱟᱣᱟ?
ᱜᱚᱡ ᱞᱮᱫ ᱠᱚᱣᱟᱞᱮ ᱢᱚᱴᱟ ᱢᱩᱴᱤ ᱡᱟᱭᱦᱳᱠ ᱟᱨᱠᱤ ᱯᱟᱸᱪ ᱪᱷᱚᱴᱤ ᱜᱟᱱ ᱛᱚᱨᱦᱚᱫ ᱞᱮ ᱜᱚᱡ ᱞᱮᱫ ᱠᱚᱣᱟ ᱯᱮᱭᱟ ᱾ ᱟᱨ ᱩᱱᱠᱩ ᱪᱮᱬᱮ ᱪᱤᱯᱲᱩᱡ ᱠᱚ ᱡᱟᱦᱟᱸ ᱢᱮᱱᱟᱜ ᱠᱚ ᱾
ᱦᱩ ᱛᱤᱱ ᱦᱚᱲ ᱯᱮ ᱫᱩᱠᱟᱹᱱᱟ ᱛᱟᱦᱚᱞᱮ ᱥᱮᱸᱫᱽᱲᱟ?
ᱪᱟ ᱮᱱᱟᱞᱮ ᱚᱱᱠᱟ ᱮᱜᱟᱨᱚ ᱵᱟᱨᱚ ᱡᱚᱱ ᱜᱟᱱ ᱾
ᱛᱟᱦᱚᱞᱮ ᱫᱚ ᱫᱷᱮᱨ ᱫᱷᱮᱨ ᱜᱮ ᱡᱳᱲᱳ ᱠᱚᱫᱚ ᱦᱩᱭ ᱠᱟᱱ ᱛᱟᱯᱮᱭᱟ ᱾
ᱦᱮᱸ ᱡᱳᱲᱳ ᱠᱚᱫᱚ ᱦᱳᱭ ᱟᱠᱟᱱᱟ ᱢᱚᱴᱟ ᱢᱩᱴᱤ
ᱚ ᱟᱹᱰᱤ ᱵᱷᱟᱜᱮ ᱛᱚᱨᱦᱚᱫ ᱡᱤᱞ ᱟᱹᱰᱤ ᱫᱤᱱ ᱟᱹᱣᱨᱤ ᱢᱟᱱ ᱫᱮᱧ ᱟᱯᱮ ᱥᱮᱫ ᱜᱮ ᱪᱟᱞᱟᱣ ᱠᱟᱛᱮ ᱠᱟᱹᱴᱤᱡ ᱢᱤᱫ ᱫᱤᱱ ᱵᱚᱱ ᱪᱟᱞᱟᱜ-ᱟ ᱥᱮᱫᱽᱨᱟ ᱛᱟᱦᱚᱞᱮ ᱾
ᱦᱩᱸ ᱦᱩᱸ ᱦᱮᱡ ᱞᱮᱱᱠᱷᱟᱱ ᱫᱚ ᱵᱷᱟᱜᱮᱜ ᱜᱮᱭᱟ ᱾
ᱦᱩᱸ ᱛᱟᱦᱚᱞᱮ ᱛᱤᱥᱚᱜ ᱛᱤᱥᱚᱜ ᱤᱧ ᱪᱟᱞᱟᱜᱼᱟ ᱞᱟᱹᱭ ᱛᱟᱞᱟᱝ ᱢᱮ ᱠᱟᱹᱴᱤᱡ ᱢᱟᱥ ᱛᱟᱦᱮ ᱩᱱ ᱦᱤᱞᱳᱜ ᱤᱧ ᱥᱚᱢᱚᱭ ᱠᱟᱛᱮᱜ ᱤᱧ ᱪᱟᱞᱟᱜᱼᱟ ᱮᱸᱱᱮᱠᱷᱟᱱ?
ᱥᱚᱢᱚᱭ ᱫᱚ ᱱᱟᱜ ᱫᱤᱱ ᱦᱤᱞᱳᱜ ᱜᱮᱛᱚ ᱢᱮᱱᱟᱜᱼᱟ ᱟᱯᱟᱫᱚᱛᱚ ᱛᱮᱦᱮᱧ ᱫᱚᱭ ᱥᱤᱛᱩᱝ ᱮᱫᱟ ᱾ ᱢᱟᱱᱮ ᱛᱮᱦᱮᱧ ᱫᱚᱠᱚ ᱩᱰᱳᱝᱚᱜ ᱜᱮᱭᱟ ᱛᱮᱦᱤᱧ ᱜᱟᱯᱟ ᱥᱮᱫ ᱛᱮᱢ ᱦᱮᱡ ᱞᱮᱱᱠᱷᱟᱱ ᱛᱚ ᱵᱷᱟᱜ ᱠᱚᱜᱼᱟ ᱾
ᱫᱮᱠᱷᱤ ᱤᱧ ᱧᱮᱞ ᱞᱮᱜᱮ ᱚᱲᱟᱜ ᱚᱲᱟᱜ ᱨᱮᱦᱚᱸ ᱠᱟᱹᱴᱤᱡ ᱠᱟᱹᱢᱤ ᱨᱮᱱᱟᱜ ᱴᱟᱨ ᱢᱮᱱᱟᱜᱼᱟ ᱥᱮ ᱾ ᱚᱱᱟ ᱵᱟᱹᱫᱽ ᱠᱚ ᱠᱟᱹᱴᱤᱡ ᱯᱚᱲᱟ ᱠᱚ ᱯᱷᱟᱴᱟ ᱦᱩᱭᱩᱜ ᱠᱟᱱᱟ ᱵᱟᱠᱷᱟᱱ ᱞᱚᱥᱚᱫ ᱞᱮᱱᱠᱷᱟᱱ ᱠᱮᱴᱮᱡᱚᱜᱼᱟ ᱵᱟᱠᱷᱟᱱ ᱚᱦᱚᱢ ᱥᱤ ᱾ ᱯᱮᱭᱟ ᱯᱚᱨᱮᱛᱮ ᱞᱚᱥᱚᱫ ᱠᱚᱥᱴᱚᱱᱤᱡᱼᱟ ᱾
ᱟᱪᱪᱷᱟ
ᱛᱟᱦᱚᱞᱮ ᱟᱯᱮ ᱥᱮᱫ ᱫᱚ ᱢᱳᱴᱟᱢᱩᱴᱤ ᱞᱟᱹᱭ ᱠᱮᱜᱟ ᱛᱚ ᱨᱚᱦᱚᱭ ᱪᱟᱵᱟ ᱠᱮᱫᱮᱜᱼᱟ ᱯᱮ ᱾ ᱫᱟᱜ ᱪᱮᱫ ᱠᱷᱟᱹᱛᱤᱨ ᱵᱟᱭ ᱫᱟᱜ ᱫᱟ ᱵᱩᱡᱷᱟᱹᱣ ᱦᱚᱵᱟᱝ ᱵᱩᱡᱷᱟᱹᱜ ᱠᱟᱱᱟ᱾ ᱫᱟᱜ ᱪᱮᱫ ᱠᱷᱟ. ᱛᱤᱨ ᱵᱟᱭ ᱫᱟᱜ ᱫᱟ ᱱᱚᱣᱟ ᱵᱩᱡᱷᱟᱹᱣ ᱦᱚᱵᱟᱝ ᱵᱩᱡᱷᱟᱹᱜ ᱠᱟᱱᱟ᱾
ᱦᱩᱸ ᱦᱩ ᱟᱯᱟᱫᱚᱛᱚ ᱱᱤᱭᱟᱹ ᱜᱷᱟᱹᱲᱤ ᱫᱚ ᱢᱳᱵᱟᱭᱤᱞ ᱠᱚᱨᱮ ᱧᱮᱞ ᱵᱟᱲᱟ ᱦᱩᱭᱩᱜ ᱠᱟᱱᱟ ᱛᱚ ᱫᱟᱜ ᱠᱚᱫᱚ ᱥᱮᱨᱚᱠᱚᱢ ᱫᱚ ᱵᱟᱹᱱᱩᱜᱼᱟ
ᱪᱮᱫᱟᱜ ᱵᱟ ᱞᱟᱦᱟ ᱛᱮᱫᱚ ᱟᱥᱟᱲ ᱵᱚᱸᱜᱟ ᱛᱮᱜᱮ ᱫᱟᱜ ᱠᱚ ᱞᱟᱜᱟᱣ ᱜᱚᱜ ᱠᱚᱣᱟ ᱱᱮᱛᱟᱨ ᱫᱚᱵᱚᱱ ᱨᱚᱦᱚᱭ ᱜᱩᱲᱭᱟᱹᱣ ᱠᱮᱜᱟ ᱵᱚᱱ ᱟᱫᱚ ᱜᱚᱴᱟ ᱵᱚᱱ ᱫᱟᱲᱟ ᱪᱟᱠᱚᱞᱛᱟᱲᱤ ᱢᱮᱞᱟ ᱨᱮᱦᱚᱸ ᱪᱟᱣ ᱠᱟᱛᱮ ᱫᱚ ᱨᱟᱹᱥᱠᱟᱹ ᱠᱮᱭᱟ ᱞᱟᱦᱟ ᱛᱮᱫᱚ ᱱᱮᱛᱟᱨ ᱫᱚ ᱮᱠᱷᱚᱱᱳ ᱟᱞᱮ ᱥᱮᱫ ᱫᱚ ᱫᱟᱜ ᱟᱞᱮ ᱥᱮᱜ ᱫᱚ ᱫᱟᱜ ᱜᱮ ᱟᱣᱨᱤ ᱞᱟᱜᱟᱜᱼᱟ ᱛᱟᱯᱚᱨᱮ ᱛᱤᱥᱚᱜ ᱞᱮ ᱨᱚᱦᱚᱭᱟ ᱥᱮ ᱛᱚᱠᱷᱚᱱ ᱜᱮ ᱫᱟᱜ ᱜᱚ ᱠᱟ ᱟᱭ ᱟᱪᱠᱟ ᱜᱮ ᱛᱚᱠᱷᱚᱱ ᱦᱚᱭᱛᱚ ᱞᱮ ᱪᱟᱞᱟᱣ ᱦᱚᱸᱞᱮ ᱫᱟᱲᱮᱭᱟᱜᱼᱟ ᱵᱟᱝᱞᱮ ᱫᱟᱲᱮᱭᱟᱜᱼᱟ ᱟᱫᱚᱢ ᱞᱟᱹᱭᱟ ᱥᱟᱞᱟ ᱱᱤᱭᱟᱹ ᱫᱷᱟᱹᱣ ᱫᱚ ᱨᱟᱹᱥᱠᱟᱹ ᱫᱚ ᱪᱟᱵᱟᱭᱮᱱ ᱛᱟᱞᱮᱭᱟᱭᱟ ᱱᱚᱝᱠᱟᱱᱟᱜ ᱟᱨᱠᱤ ᱢᱤᱫᱴᱟᱝ
ᱛᱚ ᱨᱟᱹᱥᱠᱟᱹ ᱠᱚᱫᱚ ᱪᱟᱵᱟᱜ ᱨᱮᱦᱚᱸ ᱪᱮᱫ ᱫᱚᱢ ᱪᱤᱠᱟᱹ ᱫᱟᱲᱮᱭᱟᱜᱼᱟ ᱚᱞᱟᱜ ᱨᱮᱱᱟᱜ ᱠᱟᱹᱢᱤ ᱜᱮ ᱞᱟᱦᱟ ᱧᱮᱞ ᱦᱩᱭᱩᱜᱼᱟ ᱨᱟᱹᱥᱠᱟᱹ ᱫᱚ ᱱᱟᱜ ᱦᱤᱡᱩᱜ ᱠᱟᱱ ᱟᱨᱦᱚᱸ ᱤᱭᱟᱹᱨᱮ ᱧᱟᱢᱚᱜᱼᱟ
ᱦᱤᱡᱩᱜ ᱠᱟᱱ ᱥᱮᱨᱢᱟ ᱟᱨᱦᱚᱸ ᱦᱩᱭᱩᱜ ᱜᱮᱭᱟ ᱚᱱᱟ ᱪᱟᱠᱚᱞᱛᱟᱹᱲᱤ ᱯᱟᱛᱟ ᱫᱚ ᱚᱱᱟ ᱫᱚ ᱚᱱᱟ ᱚᱱᱟ- ᱵᱚᱪᱷᱚᱨᱮᱢ ᱧᱟᱢᱟ ᱦᱩᱲᱩ ᱨᱚᱦᱚᱭ ᱦᱩᱨᱩ ᱵᱚᱪᱷᱚᱨᱮᱢ ᱧᱟᱢᱟ ᱠᱤᱱᱛᱩ ᱚᱱᱟ ᱫᱚ ᱨᱚᱦᱚᱭ ᱦᱩᱭᱩᱜᱼᱟ ᱵᱟᱠᱷᱟᱱ ᱪᱮᱫ ᱮᱢ ᱡᱚᱢᱟ ᱱᱟᱜᱷ-
ᱡᱚᱢ ᱠᱚᱛᱮ ᱦᱚᱸ ᱟᱹᱰᱤ ᱜᱟᱱ ᱥᱚᱢᱚᱥᱥᱟ ᱟ ᱱᱟᱜ-
ᱦᱮᱸ ᱥᱚᱨᱠᱟᱨ ᱦᱚᱸ ᱪᱟᱣᱞᱮ ᱫᱚᱭ ᱮᱢᱚᱜ ᱠᱟᱱᱟ ᱠᱤᱱᱛᱩ ᱛᱟᱨᱮ ᱢᱚᱫᱽᱫᱷᱮ ᱟᱨᱦᱚᱸ ᱪᱟᱥ ᱫᱚᱨᱠᱟᱨ᱾ ᱥᱚᱨᱠᱟᱨ ᱟᱜ ᱪᱟᱣᱞᱮ ᱫᱚ ᱛᱤᱱ ᱫᱤᱱ ᱪᱟᱜ ᱛᱟᱢᱟ ᱚᱱᱟ ᱫᱚ ᱥᱟᱺᱜᱤ ᱧᱚᱜ ᱦᱚᱲᱮᱢ ᱛᱟᱦᱮᱱᱟ ᱥᱟᱺᱜᱤ ᱧᱚᱜ ᱦᱚᱲ ᱛᱟᱦᱚᱞᱮ ᱚᱱᱟ ᱫᱚ ᱵᱮᱥᱤ ᱫᱤᱱ ᱵᱟᱭ ᱪᱟᱜ ᱛᱟᱢᱟ᱾ ᱛᱟᱦᱚᱞᱮ ᱟᱯᱮ ᱥᱮᱫ ᱫᱚ ᱠᱳᱱᱴᱳᱞ ᱠᱚᱠᱚ ᱮᱢᱟᱜ ᱠᱚᱣᱟ ᱥᱮ ᱟᱹᱣᱨᱤ ᱠᱚᱣᱟ ᱭᱟ᱾
ᱮᱢ ᱫᱚ ᱱᱟᱜᱷ ᱠᱚ ᱮᱢᱟ ᱠᱚ ᱠᱟᱱᱟ ᱠᱟᱹᱴᱤᱡ ᱠᱚᱢ ᱟᱠᱟᱱᱟ ᱱᱤᱭᱟᱹ ᱜᱷᱟᱲᱤ ᱫᱚ ᱟᱯᱟᱚᱛᱚ ᱡᱟᱦᱟᱸ ᱞᱮᱠᱟ ᱧᱮᱞᱚᱜ ᱠᱟᱱᱟ ᱟᱵᱚ ᱤᱭᱟᱹ ᱨᱮ ᱟᱨᱠᱤ ᱱᱤᱭᱟᱹ ᱢᱮᱞᱟ ᱯᱟᱛᱟ ᱠᱚᱫᱚ ᱵᱟᱝᱜᱮ ᱦᱩᱭ ᱞᱮᱱᱠᱷᱟᱱ ᱥᱮ ᱥᱮ ᱵᱟᱝᱜᱮ ᱠᱚᱨᱟᱣ ᱦᱚᱪᱚ ᱞᱮᱠᱷᱟᱱ ᱟᱹᱰᱤ ᱜᱮ ᱵᱷᱟᱹᱜᱮ ᱠᱚᱜᱼᱟ ᱡᱮᱢᱚᱱ ᱢᱮᱞᱟ ᱯᱟᱛᱟ ᱨᱮ ᱟᱹᱰᱤ ᱨᱚᱠᱚᱢᱟᱜ ᱟᱹᱰᱤ ᱨᱚᱠᱚᱢ ᱤᱭᱟᱹ ᱠᱚ ᱧᱮᱞᱚᱜ ᱠᱟᱱᱟ ᱱᱚᱝᱠᱟᱱᱟᱜ ᱟᱨᱠᱤ ᱵᱟᱝ ᱧᱮᱞ ᱠᱚᱜᱼᱟ ᱢᱮᱞᱟ ᱯᱟᱛᱟ ᱠᱚ ᱵᱚᱱᱫᱚ ᱞᱮᱱᱠᱷᱟᱱ᱾
ᱵᱷᱤᱰᱤᱭᱳ ᱠᱚᱨᱮ ᱟᱹᱰᱤ ᱨᱚᱠᱚᱢ ᱟᱹᱰᱤ ᱨᱚᱠᱚᱢ ᱚᱱᱮ ᱵᱷᱟᱭᱨᱟᱞᱮᱫ ᱠᱚᱣᱟ ᱠᱚ ᱪᱤᱠᱟᱹᱭᱮᱫ ᱠᱚᱣᱟ ᱠᱚ ᱱᱚᱝᱠᱟᱱᱟᱜ ᱟᱨᱠᱤ ᱵᱟᱭ ᱧᱮᱞ ᱠᱚᱣᱟ
ᱚᱸ ᱟᱵᱚ ᱥᱟᱱᱛᱟᱲ ᱥᱚᱢᱟᱡᱽᱴᱟᱜ ᱟᱹᱰᱤ ᱵᱷᱟᱜᱮ ᱧᱚᱜ ᱟᱨᱠᱤ ᱧᱮᱞ ᱠᱚᱜᱼᱟ ᱥᱮ ᱤᱭᱟᱹ ᱠᱚᱜᱼᱟ
ᱛᱟᱨᱯᱚᱨ ᱟᱨ ᱢᱤᱫᱴᱟᱝ ᱠᱟᱛᱷᱟ ᱱᱚᱣᱟ ᱯᱨᱳᱜᱨᱟᱢ ᱠᱚ ᱠᱚᱨᱟᱣ ᱦᱚᱪᱚᱭᱮᱫᱟ ᱜᱤᱫᱽᱨᱟᱹᱟᱜ ᱚᱞᱚᱜ ᱯᱟᱲᱦᱟᱜ ᱨᱮ ᱢᱚᱱᱮ ᱵᱟᱝ ᱵᱟᱹᱭᱥᱟᱹᱜ ᱠᱟᱱ ᱛᱟᱠᱚᱣᱟ᱾ ᱟᱹᱰᱤ ᱦᱚᱲ ᱱᱮᱛᱟᱨ ᱵᱟᱠᱚ ᱠᱟᱱᱟ ᱱᱮᱛᱟᱨ ᱚᱱᱛᱮ ᱯᱨᱳᱜᱨᱟᱢ ᱥᱮᱫ ᱜᱮ ᱵᱤᱥᱤ ᱢᱚᱱᱮ ᱴᱟᱱᱟᱜ ᱠᱟᱱ ᱛᱟᱠᱚᱣᱟ᱾ ᱞᱚᱠᱰᱟᱣᱩᱱ ᱯᱚᱨᱮ ᱠᱷᱚᱱ ᱜᱮ ᱡᱟ ᱱᱚᱝᱠᱟ ᱠᱚ ᱥᱩᱨᱩ ᱠᱟᱫᱟ ᱯᱨᱳᱜᱨᱟᱢ ᱴᱳᱚᱜᱜᱨᱟᱢ ᱠᱚ ᱡᱚᱛᱚ ᱚᱱᱛᱮ ᱜᱮ ᱢᱚᱱᱮ ᱵᱮᱥᱤ ᱴᱟᱱᱟᱜ ᱠᱟᱱ ᱛᱟᱠᱚᱣᱟ ᱚᱱᱟ ᱯᱟᱲᱦᱟᱣ ᱨᱮᱜᱮ ᱢᱚᱱᱮ ᱵᱟᱝ ᱵᱟᱹᱭᱥᱟᱹᱜ ᱠᱟᱱ ᱛᱟᱠᱚᱣᱟ᱾
ᱦᱩᱸ ᱱᱤᱭᱟᱹ ᱜᱚᱴᱟ ᱫᱤᱱ ᱫᱚ ᱱᱚᱣᱟ ᱠᱚᱫᱚ ᱡᱮᱢᱚᱱ ᱟᱯᱮ ᱚᱸᱰᱮ ᱥᱮ ᱟᱞᱮ ᱱᱚᱰᱮ ᱫᱚᱠᱚ ᱵᱚᱱᱫᱚ ᱠᱟᱫᱟ ᱥᱮ ᱵᱟᱝᱠᱚ ᱠᱚᱨᱟᱣ ᱦᱚᱪᱚᱭᱮᱫᱟ ᱥᱮᱨᱚᱠᱚᱢ ᱮᱴᱟᱜ ᱡᱟᱭᱜᱟ ᱨᱮᱦᱚᱸ ᱡᱩᱫᱤ ᱠᱚ ᱠᱚ ᱠᱚᱨᱟᱣ ᱦᱚᱪᱚᱭᱟ ᱥᱮᱠᱚ ᱵᱚᱱᱫᱚᱮᱭᱟᱠᱚ ᱚᱱᱟ ᱦᱚᱸ ᱟᱹᱰᱤ ᱱᱟᱯᱟᱭ ᱠᱚᱜᱼᱟ ᱚᱱᱟ ᱞᱟᱹᱜᱤᱫ ᱛᱮ ᱠᱤᱪᱷᱩ ᱤᱭᱟᱹ ᱞᱮᱠᱷᱟᱱ ᱵᱷᱟᱜᱮ ᱠᱚᱜᱼᱟ᱾
ᱦᱮᱸ ᱛᱟᱯᱚᱨᱮ ᱠᱟᱹᱢᱤ ᱠᱚ ᱚᱠᱟ ᱠᱚᱨᱮᱢ ᱪᱟ ᱵᱟᱲᱟᱜ ᱠᱟᱱᱟ ᱞᱟᱹᱭ ᱢᱮ ᱥᱮ ᱛᱟᱦᱚᱞᱮ ᱟᱢ ᱥᱟᱶ ᱛᱮᱜᱮ ᱠᱟᱹᱢᱤ ᱠᱩᱧ ᱪᱟ ᱠᱚᱜᱼᱟ᱾
ᱠᱟᱹᱢᱤ ᱠᱚᱫᱚ ᱱᱤᱭᱟᱹ ᱜᱚᱴᱟ ᱫᱤᱱ ᱫᱚ ᱦᱟᱣᱲᱟ ᱚᱱᱟ ᱫᱷᱟᱨᱮᱧ ᱪᱟᱞᱟᱜ ᱠᱟᱱᱟ ᱟᱯᱟᱛᱚᱛᱚ᱾ ᱵᱟᱭᱨᱮ ᱠᱟᱹᱢᱤᱧ ᱪᱟᱞᱟᱜ ᱠᱟᱱᱟ ᱚᱲᱟᱜ ᱨᱮᱦᱚᱸ ᱚᱲᱟᱜ ᱨᱮ᱾ ᱞᱮᱱ ᱠᱷᱟᱱ ᱠᱟᱹᱢᱤ ᱠᱚᱫᱚ ᱵᱟᱭ ᱦᱩᱭᱩᱜᱼᱟ ᱥᱮᱨᱚᱠᱚᱢ ᱫᱚ᱾ ᱦᱮᱸ ᱢᱤᱫ ᱫᱤᱱᱮᱢ ᱠᱟᱹᱢᱤ ᱠᱷᱟᱱ ᱢᱤᱫ ᱥᱚᱯᱛᱟᱢ ᱵᱚᱱᱫᱚᱭᱟ ᱡᱟᱭᱦᱳᱠ ᱚᱸᱰᱮ ᱜᱮ ᱴᱩ ᱠᱟᱹᱢᱤ ᱦᱩᱭᱩᱜ ᱠᱟᱱᱟ ᱠᱟᱹᱢᱤ ᱫᱚ ᱥᱮᱨᱚᱠᱚᱢ ᱫᱚ ᱵᱟᱝ ᱡᱳᱨ ᱜᱮᱭᱟ ᱢᱚᱴᱟ ᱢᱩᱴᱤ ᱠᱟᱹᱢᱤ ᱟᱨᱠᱤ᱾
ᱦᱚᱲ ᱠᱚᱠᱚ ᱞᱟᱜᱟᱜ ᱠᱟᱱᱟ ᱥᱮ ᱵᱟᱝ ᱛᱟ ᱢᱚᱛᱚᱱ ᱛᱟᱦᱚᱞᱮᱧ ᱪᱟᱞᱟᱣ ᱛᱚᱨᱟ ᱠᱚᱜ-ᱟ ᱟᱢ ᱥᱟᱶᱛᱮ ᱤᱧ ᱨᱟᱥᱛᱟ ᱠᱚᱦᱚᱸ ᱵᱟᱹᱧ ᱵᱟᱲᱟᱭᱟ᱾ ᱟᱢ ᱫᱚ ᱦᱚᱭ ᱛᱚᱢ ᱧᱮᱞ ᱟᱠᱟᱫ-ᱟ ᱪᱟᱞᱟᱣ ᱵᱟᱲᱟ ᱟᱠᱟᱱ ᱜᱮᱭᱟᱢ ᱟᱢ ᱥᱟᱶ ᱛᱮᱜᱮᱧ ᱪᱟᱞᱟᱣ ᱠᱚᱜ-ᱟ ᱢᱤᱫ ᱫᱷᱟᱣ ᱧᱮᱞ ᱟᱹᱜᱩ ᱞᱮᱠᱷᱟᱱ ᱛᱟᱦᱞᱮ ᱛᱟᱯᱚᱨᱮ ᱟᱫᱚ ᱤᱧ ᱛᱤᱜᱤᱧ ᱧᱟᱞᱟᱣ ᱫᱟᱲᱮᱭᱟᱜ-ᱟ᱾
ᱦᱚᱲ ᱠᱚᱫᱚ ᱮᱠᱷᱚᱱ ᱟᱯᱟᱛᱚᱛᱚ ᱠᱚ ᱞᱟᱜᱟᱜ ᱠᱟᱱ ᱜᱮᱭᱟ ᱠᱚ ᱵᱟᱨ ᱦᱚᱲ ᱜᱟᱱ ᱠᱤᱱ ᱞᱟᱜᱟᱜ-ᱟ ᱦᱳᱭᱛᱚ᱾ ᱦᱳᱭᱛᱳ ᱫᱚ ᱵᱟᱝ ᱞᱟᱜᱟᱜ ᱜᱮᱭᱟ ᱠᱤᱱ ᱵᱟᱨ ᱦᱚᱲ ᱜᱟᱱ ᱫᱚ᱾ ᱮᱵᱟᱨ ᱚᱱᱟ ᱢᱚᱫᱽᱫᱷᱮ ᱨᱮ ᱚᱱᱟ ᱢᱚᱫᱽᱫᱷᱮᱨᱮ ᱚᱠᱚᱭ ᱞᱟᱦᱟ ᱛᱮ ᱪᱟᱞᱟᱜ-ᱟᱭ ᱩᱱᱤᱜᱮ ᱮᱵᱟᱨ ᱤᱭᱟᱹᱟᱭ ᱦᱳᱭᱥᱮ
ᱢᱟᱱᱮ ᱟᱨ ᱵᱟᱦᱨᱮ ᱦᱚᱲ ᱠᱚ ᱢᱮᱱᱟᱜ ᱠᱚᱣᱟ ᱥᱮ ᱩᱱᱠᱩ ᱦᱚᱲᱠᱚ ᱯᱤᱸᱡᱟᱹᱭᱮᱫ ᱠᱚᱣᱟ ᱟᱢ ᱦᱚᱠᱚ ᱯᱤᱸᱡᱟᱹᱭᱮᱫ ᱠᱚᱣᱟ ᱫᱚ ᱚᱠᱚᱭ ᱛᱤᱱ ᱥᱚᱢᱚᱭᱮ ᱵᱚᱞᱚᱱᱟ ᱚᱦᱚᱢ ᱞᱟᱹᱭ ᱠᱮᱭᱟ ᱚᱱᱟ ᱫᱚ
ᱦᱮᱸ ᱦᱮᱸ
ᱛᱟᱨᱯᱚᱲᱮ ᱛᱤᱨᱮᱢ ᱡᱚᱢᱟ ᱠᱚ ᱫᱟᱠᱟ ᱠᱚᱫᱚ ᱛᱟᱦᱚᱞᱮ᱾
ᱫᱟᱠᱟ ᱠᱚ ᱡᱚᱢ ᱦᱳᱭᱳᱜ-ᱟ ᱱᱚᱣᱟ ᱰᱟᱹᱦᱤ ᱥᱮᱫ ᱠᱷᱚᱱᱟᱜ ᱪᱟᱣ ᱠᱟᱛᱮᱜ
ᱟᱞᱮ ᱥᱮᱫ ᱢᱟ ᱫᱚᱢᱮ ᱨᱳᱜᱽ ᱦᱤᱡᱩᱜ ᱠᱟᱱᱟ ᱥᱤᱢ ᱠᱚ ᱫᱚᱢᱮ ᱠᱚ ᱜᱩᱡᱩᱜ ᱠᱟᱱᱟ ᱥᱤᱢ ᱡᱚᱢ ᱠᱚᱣᱟ ᱥᱮ ᱰᱟᱹᱝᱨᱤ ᱡᱮᱞ ᱮᱢ ᱡᱚᱢᱟ ᱨᱟᱱ ᱴᱟᱱ ᱤᱧ ᱟᱹᱜᱩᱣᱟᱜ ᱠᱚᱣᱟ ᱥᱤᱢ ᱠᱚ
ᱡᱟᱸᱦᱟ ᱧᱟᱢᱚᱜ-ᱟ ᱚᱱᱟ ᱜᱮ ᱱᱤᱛᱚᱜ ᱫᱚ ᱡᱚᱢ ᱠᱟᱜ ᱢᱮ ᱥᱮ
ᱛᱟᱯᱚᱨ ᱨᱟᱱ ᱠᱚ ᱦᱚᱞᱟ ᱥᱤᱢ ᱠᱩᱧ ᱟᱹᱜᱩᱣᱟᱫ ᱠᱚᱣᱟ ᱡᱚᱢ ᱦᱚᱸᱪᱚ ᱦᱩᱭ ᱱᱟ ᱟᱹᱭᱩᱵ ᱵᱮᱲᱟ ᱱᱤᱭᱟᱹ ᱛᱤᱦᱤᱧ ᱫᱚ ᱠᱟᱹᱴᱤᱡ ᱤᱧ ᱧᱮᱞ ᱮᱫ ᱠᱚᱣᱟ ᱵᱷᱟᱜᱮ ᱜᱮ ᱠᱚ ᱛᱟᱲᱟᱢ ᱵᱟᱲᱟᱭ ᱫᱟ ᱫᱮᱠᱷᱤ ᱨᱮᱡᱟᱞ ᱪᱮᱫ ᱪᱤᱠᱟᱹᱜ-ᱟ ᱛᱟᱦᱮᱱ ᱟᱠᱚ ᱥᱮ ᱜᱚᱡ ᱪᱟᱵᱟᱜ-ᱟ ᱟᱠᱚ ᱮᱠᱷᱚᱱ ᱞᱟᱹᱭ ᱵᱟᱭ ᱜᱟᱱᱚᱜ ᱠᱟᱱᱟ ᱚᱱᱟ ᱫᱚ
ᱟᱞᱮ ᱦᱚᱸ ᱦᱚᱞᱟ ᱱᱚᱜ ᱡᱮᱞ ᱠᱚᱞᱮ ᱜᱮᱞᱮ ᱟᱹᱜᱩ ᱞᱮᱫᱟ ᱦᱟᱴ ᱥᱮᱫ ᱠᱷᱚᱱᱟᱜ᱾
ᱛᱟᱦᱞᱮ ᱵᱟᱹᱧ ᱪᱟᱣᱱᱟ ᱚᱱᱟ ᱜᱮ ᱞᱟᱹᱭ ᱟᱫ ᱢᱮᱭᱟ ᱞᱟᱦᱟ ᱠᱷᱚᱡᱽ ᱵᱟᱠᱷᱟᱱ ᱞᱟᱹᱭ-ᱟ ᱵᱟᱢ ᱞᱟᱹᱭ ᱟᱹᱫᱤᱧᱭᱟ ᱯᱚᱨᱮ ᱛᱮᱢ ᱞᱟᱹᱭ ᱟᱹᱧ ᱠᱟᱱᱟ ᱱᱤᱛᱚᱜ ᱱᱟ
ᱦᱮᱸ ᱦᱤᱡᱩᱜ ᱟᱢ ᱛᱚ ᱧᱮᱞ ᱦᱳᱭᱳᱜ-ᱟ ᱧᱮᱞ ᱠᱟᱛᱮᱜ ᱵᱚᱱ ᱪᱟᱞᱟᱜ-ᱟ ᱢᱤᱫ ᱫᱤᱱ ᱢᱤᱫ ᱫᱤᱱ ᱵᱟᱨᱥᱤ ᱜᱟᱱ ᱛᱟᱦᱮᱱ ᱢᱮᱥᱮ
ᱦᱩ-ᱦᱩᱻ ᱛᱟᱭ ᱦᱳᱭᱳᱜ-ᱟ ᱢᱟᱥᱮ ᱛᱟᱯᱚᱨᱮ ᱡᱩᱫᱤ ᱡᱩᱫᱤ ᱛᱟᱱ ᱥᱳᱢᱳᱭ ᱤᱧ ᱧᱟᱢ ᱠᱷᱟᱱ ᱫᱟᱱ ᱤᱧ ᱵᱟᱠᱷᱟᱱ ᱱᱚ ᱛᱮ ᱡᱩᱫᱤ ᱚᱱᱟ ᱪᱟ ᱠᱟᱱ ᱤᱧ ᱡᱮ ᱦᱤᱞᱳᱜ ᱜᱮ ᱛᱟᱯᱚᱨᱮ ᱫᱤᱱ ᱫᱟᱜ ᱠᱮᱫᱟᱭ ᱫᱚᱢᱮ ᱛᱟᱯᱚᱨ ᱫᱤᱭᱟᱹ ᱚᱲᱟᱜ ᱠᱚ ᱯᱷᱳᱱ ᱟᱫᱤᱧᱟ ᱛᱟᱯᱚᱨ ᱚᱲᱟᱜ ᱤᱧ ᱦᱤᱡᱩᱜ-ᱟ ᱦᱚᱭ ᱛᱚ
ᱦᱩᱸ ᱚᱱᱟ ᱫᱚ ᱪᱟ ᱦᱩᱭᱩᱜ ᱜᱮᱭᱟ ᱚᱥᱩᱵᱤᱫᱟ ᱥᱩᱵᱤᱫᱟ ᱨᱮᱫᱚ ᱡᱚᱛᱚ ᱦᱚᱲ ᱜᱮ ᱜᱮᱭᱟ ᱚᱲᱟᱜ ᱨᱮ
ᱦᱩᱻ ᱛᱟᱨᱯᱟᱨᱮ ᱛᱟᱦᱞᱮ ᱦᱟᱸᱰᱮ ᱱᱤᱡ ᱢᱟᱞᱞᱮ ᱯᱷᱳᱱ ᱮᱫ‌ ᱛᱟᱢᱟ ᱥᱮ ᱵᱟᱝ
ᱢᱟᱞ ᱠᱟᱛᱷᱟ ᱟᱞᱚᱢ ᱞᱟᱹᱭ-ᱟ ᱚᱠᱚᱭ ᱦᱚ ᱱᱤᱛᱚᱜ ᱫᱚ ᱵᱟᱠᱚ ᱯᱷᱳᱱᱟᱹᱧ ᱠᱟᱱᱟ ᱱᱤᱭᱟᱹ ᱜᱷᱟᱹᱲᱤᱡ ᱡᱟ ᱢᱟᱞ ᱴᱟᱱ ᱨᱮ ᱢᱮᱱᱤᱧᱟ
ᱩᱱᱠᱩ ᱪᱮᱞᱮ ᱠᱩᱲᱤ ᱦᱚᱸ ᱵᱟᱠᱚ ᱯᱷᱳᱱ ᱤᱧ ᱠᱟᱱᱟ
ᱤᱧ ᱦᱚᱸᱛᱚᱭᱟ ᱦᱚᱞᱟᱜᱮ ᱯᱷᱳᱱ ᱞᱤᱫᱤᱧᱟᱭ ᱟᱫᱚ ᱧᱟᱯᱟᱢ ᱠᱟᱛᱷᱟᱧ ᱞᱟᱹᱭ ᱟᱭ ᱠᱷᱟᱱ ᱵᱟᱝ ᱵᱟᱝ ᱟᱫᱤᱧᱟᱭ ᱟᱫᱚ ᱪᱮᱫ ᱤᱧ ᱞᱟᱹᱭ-ᱟ᱾ ᱛᱟᱦᱞᱮ ᱟᱢ ᱠᱚ ᱧᱟᱯᱟᱢ ᱛᱟᱯᱟᱢ ᱞᱟᱹᱭ ᱟᱢ ᱠᱟᱱᱟ ᱥᱮ ᱵᱟᱝ
ᱧᱟᱸᱯᱟᱢ ᱠᱚ ᱫᱚ ᱱᱤᱭᱟᱹ ᱜᱷᱟᱹᱲᱤ ᱫᱚ ᱟᱯᱟᱛᱛᱚ ᱫᱟᱜ ᱫᱟᱭ ᱛᱚ ᱤᱱᱟᱹ ᱠᱷᱟᱹᱛᱤᱨ ᱟᱫᱚ ᱚᱝᱠᱟ ᱤᱭᱟᱹ ᱠᱚᱨᱮ ᱫᱚ ᱵᱟᱝ ᱧᱟᱯ ᱵᱟᱝ ᱦᱳᱭᱳᱜ ᱠᱟᱱᱟ ᱚᱱᱟ ᱜᱤᱧ ᱞᱟᱹᱭ ᱟᱢ ᱠᱟᱱ ᱛᱟᱦᱮᱸᱫ ᱡᱮ ᱵᱟᱨᱭᱟ ᱜᱟᱱ ᱫᱮᱥᱮ ᱮᱢᱟᱹᱧ ᱢᱮ ᱠᱩᱲᱤᱭ-ᱟᱜ ᱱᱟᱢᱵᱟᱨ ᱜᱟᱱ ᱤᱢᱟᱹᱧ ᱢᱮ ᱥᱮ ᱫᱮ
ᱤᱧ ᱠᱟᱹᱴᱤᱡ ᱤᱧ ᱠᱚᱞ ᱞᱟᱜᱟ ᱟᱠᱚ ᱜᱮ
ᱟᱪᱪᱷᱟ ᱱᱟᱜᱠᱷᱟᱱ ᱦᱚᱣᱟᱴᱥᱚᱯ ᱛᱮᱞᱟᱝ ᱵᱷᱮᱡᱟ ᱟᱢᱟ ᱛᱟᱦᱚᱞᱮ ᱱᱟᱜ ᱠᱷᱟᱱ ᱡᱩᱫᱤᱢ ᱯᱚᱴᱷᱟᱣ ᱫᱟᱲᱮ ᱠᱷᱟᱱ ᱢᱮᱫ ᱴᱟᱝ ᱛᱟᱦᱞᱮ ᱧᱟᱯᱟᱢ ᱞᱟᱝ ᱪᱟᱜ ᱟ ᱵᱟᱨ ᱦᱚᱲ ᱜᱮ
ᱦᱩᱸ
ᱟᱨ ᱟᱡᱤᱡ ᱢᱟᱞ ᱭᱟ ᱧᱟᱯᱟᱢ ᱴᱟᱯᱟᱢ ᱞᱟᱹᱭ ᱟᱢ ᱠᱟᱱᱟ ᱥᱮ ᱵᱟᱝ ᱛᱟᱦᱚᱞᱮ
ᱚᱠᱚᱭ ᱴᱟᱜ ᱭᱟ
ᱦᱟᱹᱱᱤ ᱦᱟᱹᱱᱤ ᱴᱟᱜ ᱭᱟ ᱦᱟᱹᱱᱤ ᱵᱟᱯᱞᱟ ᱚᱲᱟᱜ ᱨᱮᱞᱟᱝ ᱯᱚᱴᱟᱣ ᱞᱮᱫᱮ ᱫᱚ
ᱟᱪᱪᱷᱟ ᱩᱱᱤ ᱴᱟᱜ ᱢᱟ ᱞᱟᱹᱭ ᱫᱚᱭ ᱞᱟᱹᱭ ᱫᱟ ᱠᱷᱩᱵ ᱡᱳᱨ ᱜᱮ ᱧᱟᱯᱟᱢ ᱠᱚᱫᱚ ᱥᱟᱱᱟᱭᱮ ᱠᱟᱱᱟ
ᱮ ᱵᱟᱨ ᱟᱫᱚ ᱤᱧ ᱜᱮ ᱱᱟᱜ ᱵᱟᱹᱧ ᱥᱚᱢᱚᱭ ᱫᱟᱲᱮᱭ-ᱟᱜ ᱠᱟᱱᱟ ᱪᱟᱥ ᱵᱟᱥ ᱠᱚᱨᱮ ᱥᱚᱢᱚᱭ ᱤᱧ ᱮᱢᱟ ᱥᱮ ᱩᱱᱠᱩᱣᱟᱜ ᱛᱟᱭᱱᱚᱢ ᱨᱮ ᱥᱩᱢᱚᱭ ᱤᱧ ᱮᱢᱟ ᱴᱷᱤᱠ ᱵᱟᱹᱧ ᱵᱩᱡ ᱫᱟᱲᱮᱭᱼᱟᱜ ᱠᱟᱱᱟ ᱟᱫᱚ ᱟᱡ ᱜᱮ ᱞᱟᱹᱭ ᱮᱫ ᱛᱟᱦᱮᱸᱜ ᱟᱭ ᱢᱤᱫ ᱫᱤᱱ ᱡᱮ ᱫᱮᱞᱟ ᱛᱟᱦᱚᱞᱮ ᱦᱤᱡᱩᱜ ᱢᱮ ᱡᱷᱚᱛᱚ ᱥᱟᱱᱟᱢ ᱠᱷᱚᱨᱪᱟ ᱤᱧᱟᱹᱜ ᱜᱮ
ᱟᱫᱩᱧ ᱢᱮᱛᱟᱭ ᱠᱟᱱᱟ ᱠᱷᱚᱨᱪᱟ ᱫᱚ ᱱᱟᱦᱚᱭ ᱟᱢᱮᱢ ᱠᱷᱚᱨᱪᱟᱭᱟ ᱴᱷᱤᱠ ᱜᱮᱭᱟ ᱮᱵᱟᱨ ᱚᱱᱟ ᱤᱧ ᱥᱩᱢᱚᱭ ᱛᱚ ᱩᱰᱩᱠ ᱦᱩᱭᱩᱜ ᱛᱤᱧᱟᱹ ᱥᱢᱚᱭ ᱢᱤᱫᱴᱟᱝ ᱵᱟᱹᱧ ᱮᱢ ᱞᱮᱠᱷᱟᱱ ᱥᱮ ᱵᱟᱹᱧ ᱧᱟᱢ ᱞᱮᱠᱷᱟᱱ ᱪᱤᱠᱟᱹᱛᱤᱧ ᱪᱟᱞᱟᱜᱼᱟ ᱟᱫᱚ ᱚᱱᱟ ᱠᱚᱜᱮ ᱠᱟᱹᱴᱤᱡ ᱤᱧ ᱵᱩᱡᱷᱟᱹᱣ ᱵᱟᱲᱟ ᱠᱮᱫᱮᱭᱟ ᱟᱫᱚ ᱢᱤᱭᱟᱝ ᱥᱮᱫ ᱦᱚᱦᱚ ᱟᱹᱧ ᱠᱟᱱᱟᱭ ᱟᱨᱦᱚᱸ ᱦᱳᱭᱥᱮ
ᱟᱨ ᱤᱧ ᱜᱮ ᱦᱟᱱᱤ ᱵᱟᱯᱞᱟ ᱚᱲᱟᱜ ᱨᱮ ᱢᱤᱫᱴᱟᱝ ᱠᱩᱲᱤ ᱫᱚᱢᱮ ᱠᱚᱭᱚᱜ ᱤᱧ ᱠᱟᱱ ᱛᱟᱦᱮᱸᱧ ᱫᱚᱭ ᱠᱮᱢᱮᱨᱟ ᱥᱟᱵ ᱠᱟᱛᱤᱧ ᱛᱤᱜᱩ ᱞᱮᱱᱟ ᱩᱱᱤ ᱴᱤᱡ ᱠᱩᱲᱤ ᱜᱮ ᱛᱟᱦᱚᱞᱮ ᱟᱹᱜᱩ ᱛᱚᱨᱟ ᱢᱮᱛᱟᱭ ᱢᱮ ᱩᱱᱤ ᱞᱟᱹᱭᱟᱹᱧ ᱠᱟᱱ ᱛᱟᱦᱮᱸᱜ ᱛᱚ ᱚᱱᱟ ᱫᱚ ᱢᱮᱥᱮᱡᱧ ᱠᱟᱱ ᱛᱟᱦᱮᱸᱜᱼᱟ ᱥᱮᱫᱟᱭ ᱦᱟᱱᱟ ᱫᱷᱟ ᱫᱚ ᱦᱮᱡ ᱠᱟᱛᱮᱮᱫ ᱵᱟᱢ ᱨᱚᱲᱟ ᱟᱹᱫᱤᱧᱟ ᱵᱤᱥᱟᱞ ᱜᱷᱮᱢ ᱵᱤᱥᱤ ᱪᱟᱵᱟᱟᱣ ᱟᱠᱟᱱ ᱛᱟᱢᱟ ᱮᱸᱰᱮᱠᱷᱟᱱ ᱛᱟᱦᱚᱞᱮ ᱚᱸᱰᱮ ᱜᱮ ᱛᱟᱹᱞᱤᱧᱟ ᱯᱚᱴᱟ ᱯᱩᱴᱤ ᱡᱟᱸᱦᱟ ᱱᱟᱜ ᱜᱮ ᱛᱚᱵᱤ ᱛᱚ ᱚᱱᱛᱮᱧ ᱵᱚᱞᱚᱱᱟ ᱤᱧ ᱜᱮ ᱛᱟᱦᱚᱞᱮ ᱮᱠᱞᱟᱧ ᱫᱩᱲᱩᱵᱠᱚᱜᱼᱟ ᱛᱟᱦᱚᱞᱮ ᱢᱤᱫᱴᱟᱝ ᱟᱜᱩ ᱛᱚᱨᱟ ᱢᱮᱛᱟᱭ ᱢᱮ ᱟᱹᱞᱤᱧ ᱦᱚᱸ ᱛᱟᱦᱚᱞᱮ ᱱᱚᱛᱮ ᱨᱮᱞᱤᱧ ᱥᱢᱛᱮ ᱜᱚᱞᱯᱚᱜᱟ ᱾ ᱟᱵᱮᱱ ᱦᱚ ᱛᱟᱦᱚᱞᱮ ᱚᱱᱛᱮ ᱵᱤᱱ ᱪᱟᱞᱟᱜᱼᱟ ᱮᱰᱮᱠᱷᱟᱱ
ᱦᱮᱸ ᱚᱱᱟ ᱫᱚ ᱞᱟᱹᱭ ᱦᱩᱭᱩᱜ ᱜᱮᱭᱟ ᱟᱨ ᱮᱠᱞᱟ ᱠᱤ ᱟᱨᱮ ᱦᱤᱡᱩᱜᱼᱟᱭ ᱟᱹᱜᱩ ᱛᱚᱨᱟᱭᱮ ᱜᱮᱭᱟᱭ ᱡᱟᱦᱟᱸᱭ ᱵᱟᱝ ᱡᱟᱦᱟᱸᱭ ᱜᱮ ᱟᱢ ᱦᱚᱢ ᱪᱟᱞᱟᱣ ᱞᱮᱱᱠᱷᱟᱱ ᱦᱚᱭᱛᱚ ᱟᱢ ᱧᱮᱞ ᱛᱮᱦᱚᱸ ᱠᱟᱹᱴᱤᱡ ᱦᱤᱨᱳ
ᱦᱮᱸ ᱯᱷᱤᱫᱟ ᱞᱮᱱᱠᱷᱟᱱᱮ ᱟᱫᱚ ᱧᱮᱞ ᱵᱟᱝ ᱦᱩᱭᱩᱜᱼᱟ ᱟᱫᱚ ᱵᱟᱹᱠᱤ ᱠᱟᱹᱢᱤ ᱫᱚᱢ ᱵᱟᱲᱟᱭ ᱜᱮᱭᱟ ᱛᱚ ᱪᱮᱫ ᱪᱤᱠᱟᱹᱭ ᱦᱩᱭᱩᱜᱼᱟ
ᱦᱮᱸ ᱚᱱᱟᱜᱤᱧ ᱞᱟᱹᱭᱟᱢ ᱯ ᱢᱤᱫᱴᱤᱡ ᱠᱩᱲᱤ ᱟᱹᱜᱩ ᱢᱮᱛᱟᱭ ᱢᱮ ᱛᱟᱦᱚᱞᱮ ᱚᱱᱟᱸ ᱛᱚ ᱵᱟᱹᱧ ᱨᱚᱲ ᱫᱟᱲᱮᱭᱟᱫᱮᱭᱟ ᱱ ᱟᱨ ᱢᱤᱫᱴᱟᱝ ᱥᱟᱭᱰᱨᱮ ᱢᱞᱟ ᱦᱮᱞᱮᱱ ᱛᱤᱱᱛᱮᱮ ᱮᱱᱠᱷᱟᱱ ᱱᱩᱭ ᱡᱩᱫᱤᱧ ᱨᱚᱲ ᱠᱮᱭᱟ ᱤᱧ ᱢᱟᱞᱮᱧ ᱞᱟᱹᱭ ᱠᱮᱭᱟᱞᱮᱭᱟ ᱥᱮᱵᱟ ᱦ ᱠᱚᱲᱟ ᱫᱚ ᱢᱤᱫᱴᱟᱝ ᱠᱩᱲᱤ ᱫᱚ ᱵᱟᱭ ᱵᱷᱟᱛᱟᱜᱼᱟ ᱟᱨ ᱵᱟᱨᱭᱟ ᱯᱮᱭᱟ ᱠᱩᱲᱤ ᱫᱚ ᱠᱟᱛᱮ
ᱟᱫᱚ ᱠᱚᱲᱟ ᱢᱚᱱᱮ ᱫᱚ ᱚᱱᱠᱟᱱ ᱜᱮᱭᱟ ᱵᱟᱨᱭᱟ ᱯᱮᱭᱟ ᱪᱷᱟᱲᱟ ᱠᱤ ᱟᱨ ᱦᱳᱭᱳᱜ-ᱟ᱾
ᱚᱱᱟ ᱜᱮᱛᱚ ᱢᱤᱫᱴᱟᱝ ᱠᱚᱲᱟ ᱛᱮᱫᱚ ᱢᱤᱫᱴᱟᱝ ᱠᱩᱲᱤ ᱛᱮᱫᱚ ᱱᱤᱡᱮ ᱥᱚᱵ ᱠᱚᱲᱟ ᱫᱚ ᱵᱟᱢ ᱯᱚᱥᱟᱜ-ᱟ
ᱟᱫᱚ ᱚᱠᱚᱭᱴᱟᱜ ᱮ ᱛᱟᱦᱮᱱᱟ ᱚᱠᱚᱭᱴᱟᱜ ᱴᱟᱜ ᱵᱟᱭ ᱛᱟᱦᱮᱱᱟ ᱚᱱᱟ ᱫᱚ ᱪᱤᱠᱟᱹ ᱞᱮᱠᱟᱛᱮᱢ ᱞᱟᱹᱭ ᱫᱚᱦᱚᱭᱟ ᱥᱮ ᱚᱱᱟ ᱫᱚ ᱚᱠᱚᱭ ᱦᱚᱸ ᱵᱟᱠᱚ ᱧᱮᱞ ᱫᱚᱦᱚ ᱠᱟᱫᱟ ᱦᱮᱸ ᱚᱠᱚᱭᱴᱟᱜ ᱮᱢ ᱧᱟᱢᱮᱭᱟ ᱥᱟᱢᱴᱟᱣ ᱠᱟᱭᱢᱮ
ᱦᱩᱸ,